ᱜᱚᱝᱠᱮ᱾ ᱦᱮᱸ ᱡᱚᱦᱟᱨ ᱡᱚᱦᱟᱨ ᱡᱚᱦᱟᱨ ᱾ ᱢᱟ ᱛᱮᱦᱮᱧᱟᱜ ᱥᱟᱛᱟᱢ ᱫᱚ ᱾ ᱦᱳᱭ ᱦᱳᱭ ᱢᱟ ᱛᱮᱦᱮᱧᱟᱜ ᱥᱟᱛᱟᱢ ᱫᱚ ᱜᱟᱞᱢᱟᱨᱟᱣ ᱞᱟᱦᱟ ᱤᱫᱤ ᱛᱟᱞᱟᱝ ᱵᱮᱱ ᱾
ᱛᱟᱯᱚᱨ ᱟᱵᱤᱱ ᱥᱮᱫ ᱫᱚ ᱛᱟᱦᱮᱞᱮ ᱢᱟᱜ ᱢᱟᱬᱮ ᱠᱚ ᱦᱩᱭ ᱵᱟᱲᱟᱜ ᱜᱮᱭᱟ ᱥᱮ ᱵᱟᱝ ᱾
ᱦᱮᱸ ᱱᱚᱝᱠᱟ ᱫᱚ ᱟᱞᱮᱭᱟᱜ ᱴᱚᱞᱟ ᱨᱮᱫᱚ ᱵᱟᱝ ᱦᱩᱭᱩᱜ ᱜᱮᱭᱟ ᱛᱚᱵᱮᱱ ᱟᱞᱮ ᱥᱩᱨ ᱥᱩᱯᱩᱨ ᱴᱚᱞᱟ ᱨᱮ ᱦᱩᱭ ᱵᱟᱲᱟᱜ ᱜᱮᱭᱟ ᱟᱫᱚ ᱚᱱᱟ ᱢᱟᱜ ᱢᱚᱬᱮ ᱢᱟᱱᱮ ᱚᱸᱰᱮᱞᱤᱧ ᱥᱚᱦᱚᱨ ᱥᱮᱴᱮᱨ ᱵᱟᱲᱟᱣ ᱟᱠᱟᱱ ᱜᱮᱭᱟ ᱟᱫᱚ ᱟᱞᱤᱧ ᱫᱚ ᱦᱟᱸᱜ ᱢᱟᱜ ᱢᱚᱬᱮ ᱟᱞᱮ ᱫᱚ ᱱᱚᱰᱮ ᱫᱚ ᱵᱟᱝ ᱦᱩᱭ ᱵᱟᱲᱟᱜ ᱜᱮᱭᱟ ᱛᱚ ᱟᱞᱮ ᱟᱹᱛᱩ ᱴᱚᱞᱟ ᱨᱮᱫᱚ ᱟᱫᱚ ᱦᱟᱸᱜ ᱩᱱ ᱠᱟ ᱫᱚ ᱦᱟᱸᱜ ᱟᱹᱞᱤᱧ ᱫᱚ ᱩᱱᱟᱹᱜ ᱜᱟᱱ ᱫᱚ ᱦᱟᱸᱜ ᱵᱟᱰᱟᱭ ᱫᱚ ᱵᱟᱹᱱᱩᱜ ᱟᱠᱟᱫ ᱛᱟᱹᱞᱤᱧᱟ ᱦᱮᱸ ᱛᱚᱵᱮ ᱱᱚᱣᱟ ᱫᱚᱞᱤᱧ ᱵᱟᱰᱟᱭᱟ ᱾ ᱡᱮ ᱟᱵᱚᱣᱟᱜ ᱢᱟᱜ ᱢᱚᱬᱮ ᱢᱤᱫᱴᱮᱱ ᱢᱮᱱᱟᱜ ᱛᱟᱵᱚᱱᱟ ᱚᱱᱟ ᱫᱚᱞᱤᱧ ᱵᱟᱰᱟᱭᱟ ᱾
ᱛᱚ ᱢᱟᱜ ᱢᱚᱬᱮ ᱾
ᱢᱟᱜ ᱢᱚᱬᱮ ᱱᱚᱣᱟ ᱦᱚᱞᱤᱧ ᱵᱟᱲᱟᱭᱟ ᱡᱮᱢᱚᱱ ᱱᱮᱣᱛᱟ ᱯᱮᱲᱟ ᱠᱚ ᱾ ᱩᱱᱠᱩ ᱠᱚᱦᱚᱸ ᱠᱚ ᱱᱮᱣᱛᱟ ᱵᱟᱨᱛᱤ ᱠᱟᱛᱮᱫ ᱠᱚ ᱥᱚᱦᱚᱨ ᱥᱮᱴᱮᱨᱚᱜᱼᱟ ᱯᱮᱲᱟ ᱯᱚᱨᱵᱷᱩ ᱠᱚ ᱦᱳᱭ ᱥᱮ ᱾
ᱦᱚᱭ ᱾
ᱟᱫᱚ ᱟᱵᱮᱱ ᱡᱟᱹᱥᱛᱤ ᱠᱟᱭᱛᱮ ᱡᱩᱫᱤ ᱱᱚᱣᱟ ᱵᱟᱰᱟᱭ ᱢᱮᱱᱟᱜ ᱟᱠᱟᱫ ᱛᱟᱵᱮᱱᱟ ᱛᱚᱵᱮ ᱫᱤᱥᱚᱢ ᱦᱚᱲ ᱛᱟᱞᱟ ᱨᱮ ᱱᱚᱝᱠᱟ ᱠᱟᱛᱷᱟ ᱫᱚᱦᱚᱭ ᱵᱮᱱ ᱾
ᱛᱚ ᱢᱟᱜ ᱢᱚᱬᱮ ᱫᱚ ᱦᱩᱭᱩᱜ ᱠᱟᱱ ᱛᱟᱵᱚᱱᱟ ᱟᱵᱚᱨᱮᱱ ᱡᱟᱦᱟᱸᱭ ᱠᱚ ᱞᱟᱹᱭ ᱠᱟᱫ ᱠᱚᱣᱟ ᱵᱚᱸᱜᱟ ᱵᱩᱨᱩ ᱢᱟᱨᱟᱝ ᱵᱩᱨᱩ ᱡᱟᱦᱮᱨ ᱟᱭᱳᱜ ᱾ ᱢᱚᱬᱮ ᱠᱚ ᱛᱩᱨᱩᱭ ᱠᱚ ᱩᱱᱠᱩ ᱧᱩᱢ ᱦᱟᱞᱟᱝ ᱥᱮ ᱟᱵᱚᱨᱮᱱ ᱡᱟᱦᱟᱸᱭ ᱵᱚᱸᱜᱟ ᱵᱩᱨᱩ ᱠᱚ ᱢᱮᱱᱟᱜ ᱠᱚᱣᱟ ᱾ ᱩᱱᱠᱩ ᱵᱚᱱ ᱧᱩᱢ ᱟᱬᱜᱚ ᱠᱚᱣᱟ ᱱᱚᱣᱟ ᱫᱷᱩᱲᱤ ᱫᱷᱟᱹᱨᱛᱤ ᱛᱮ ᱾ ᱛᱚ ᱟᱫᱚ ᱱᱟᱦᱟᱜ ᱡᱚᱠᱷᱚᱱ ᱢᱟᱜ ᱢᱚᱬᱮ ᱵᱚᱱ ᱥᱟᱯᱲᱟᱣ ᱞᱟᱹᱜᱤᱫ ᱥᱮ ᱟᱛᱳ ᱢᱤᱫᱴᱟᱱ ᱟᱛᱳ ᱨᱮ ᱡᱚᱠᱷᱚᱱ ᱢᱟᱜ ᱢᱚᱬᱮ ᱥᱟᱯᱲᱟᱣ ᱞᱟᱹᱜᱤᱫ ᱫᱚ ᱟᱫᱚ ᱩᱱ ᱡᱚᱠᱷᱚᱡ ᱫᱚ ᱟᱫᱚ ᱢᱟᱜ ᱢᱚᱬᱮ ᱫᱚ ᱯᱮᱭ ᱱᱟᱠᱷᱟᱡ ᱫᱟᱸᱲᱮ ᱠᱚ ᱞᱟᱜᱟᱜᱼᱟ ᱾ ᱵᱟᱦᱟᱨᱮ ᱚᱠᱟ ᱞᱮᱠᱟ ᱫᱟᱸᱲᱮ ᱠᱚ ᱞᱟᱜᱟᱜᱼᱟ ᱾ ᱥᱤᱢ ᱚᱱᱠᱟᱜᱮ ᱮᱠᱷᱚᱱ ᱢᱟᱜ ᱢᱚᱬᱮ ᱨᱮᱫᱚ ᱯᱮᱭᱟ ᱢᱟᱨᱟᱝ ᱫᱟᱲᱮ ᱛᱮᱠᱚ ᱟᱹᱛᱤᱧᱟ᱾ ᱟᱫᱚ ᱢᱟᱨᱟᱝ ᱵᱩᱨᱤᱡ ᱫᱚ ᱫᱟᱸᱲᱮ ᱱᱟᱦᱟᱜ ᱯᱩᱬ ᱵᱟᱭᱫᱟ ᱢᱮᱨᱚᱢ ᱾ ᱟᱨ ᱟᱨ ᱢᱟᱨᱟᱜ ᱢᱮᱱᱮ ᱟᱨ ᱢᱚᱬᱮ ᱠᱚ ᱛᱩᱨᱩᱭ ᱨᱮᱱ ᱫᱚ ᱾ ᱚᱱᱟ ᱟᱨᱟᱜ ᱯᱟᱹᱴᱷᱤ ᱟᱭᱢᱟ ᱞᱮᱠᱟ ᱫᱚ ᱟᱭᱢᱟ ᱡᱟᱭᱜᱟ ᱨᱮ ᱟᱭᱢᱟ ᱞᱮᱠᱟᱱ ᱢᱟᱜ ᱢᱚᱬᱮ ᱠᱚ ᱦᱩᱭᱩᱜ ᱜᱮᱭᱟ᱾ ᱚᱱᱟ ᱠᱚᱫᱚ ᱟᱸᱡᱚᱢ ᱦᱩᱭ ᱟᱠᱟᱱ‌ ᱜᱮᱭᱟ ᱛᱟᱯᱚᱨᱮ ᱟᱨᱚ ᱚᱱᱟ ᱠᱚ ᱥᱟᱶᱛᱮ ᱢᱟᱱᱮ ᱡᱟᱦᱮᱨ ᱠᱚ ᱥᱟᱹᱲᱤᱢ ᱠᱚ ᱫᱟᱵ ᱡᱮᱢᱚᱱ ᱩᱢ ᱵᱟᱠᱷᱨᱟ ᱨᱮᱫᱚ ᱩᱢ ᱵᱟᱠᱷᱨᱟ ᱡᱮᱦᱤᱞᱳᱜ ᱟᱵᱚ ᱢᱟᱜ ᱢᱚᱬᱮ ᱥᱟᱹᱛ ᱥᱟᱯᱲᱟᱣ ᱦᱩᱭᱩᱜ ᱛᱚ ᱩᱱᱤᱞᱳᱜ ᱩᱢ ᱡᱮ ᱦᱤᱞᱳᱜ ᱩᱱ ᱦᱤᱞᱳᱜ ᱛᱚ ᱟᱵᱚ ᱥᱟᱹᱲᱤᱢ ᱠᱚ ᱥᱮᱛᱟᱜ ᱠᱷᱚᱱ ᱜᱮ ᱰᱟᱺᱜᱩᱣᱟᱹ ᱜᱤᱫᱽᱨᱟᱹ ᱛᱮ ᱰᱟᱺᱜᱩᱣᱟᱹ ᱡᱩᱣᱟᱹᱱ ᱠᱚ ᱡᱟᱦᱟᱸ ᱠᱚ ᱦᱟᱨᱟ ᱟᱠᱟᱱ ᱠᱚ ᱩᱱᱠᱩ ᱫᱟᱨᱟᱭ ᱛᱮ ᱥᱟᱹᱲᱤᱢ ᱠᱚᱠᱚ ᱫᱟᱵ ᱟᱠᱚ ᱛᱟᱯᱚᱨᱮ ᱚᱱᱟ ᱯᱚᱨᱮ ᱡᱟᱦᱟᱸ ᱩᱢ ᱞᱩᱜᱽᱲᱤ ᱥᱟᱯᱷᱟ ᱥᱟᱯ ᱡᱷᱚᱛᱚ ᱥᱚᱵᱚᱜ ᱥᱟᱯᱷᱟ ᱠᱟ ᱠᱟᱛᱮ ᱡᱩᱟᱹ ᱛᱩᱯᱩ ᱯᱷᱟᱨᱪᱟ ᱡᱟ ᱠᱟᱛᱮ ᱩᱢ ᱩᱢ ᱡᱟᱦᱟᱸ ᱟᱹᱭᱩᱵ ᱫᱚ ᱩᱱ ᱦᱤᱞᱳᱜ ᱩᱢ ᱵᱚᱸᱜᱟ ᱵᱩᱨᱩ ᱠᱚ ᱱᱟᱭᱠᱮ ᱪᱷᱟᱴᱠᱟ ᱨᱮᱠᱚ ᱟᱬᱜᱚ ᱠᱚᱣᱟ ᱠᱚ ᱟᱫᱚ ᱠᱩᱞᱤ ᱠᱩᱯᱞᱤ ᱠᱟᱛᱮᱮᱫ ᱩᱱ ᱦᱤᱞᱳᱜ ᱫᱚ ᱵᱚᱸᱜᱟ ᱵᱩᱨᱩ ᱟᱠᱟᱠᱟᱥᱚᱜᱼᱟᱠᱚ ᱛᱟᱨᱯᱚᱨᱮᱨ ᱫᱤᱱ ᱡᱟᱦᱟᱸ ᱥᱮᱛᱟᱜ ᱥᱟᱹᱨᱫᱤ ᱥᱮᱛᱟᱜ ᱟᱫᱚ ᱡᱷᱚᱛᱚ ᱟᱛᱳ ᱦᱚᱲ ᱡᱷᱚᱛᱚ ᱥᱟᱯᱷᱟ ᱥᱩᱛᱨᱟᱹ ᱦᱚᱨᱚᱜ ᱠᱟᱛᱮᱮᱫ ᱛᱩᱯᱩ ᱯᱷᱟᱨᱪᱟ ᱠᱟᱛᱮᱫ ᱠᱚ ᱥᱚᱦᱚᱨ ᱥᱮᱴᱮᱨᱚᱜᱼᱟ ᱠᱚ ᱚ ᱱᱟᱭᱠᱮ ᱪᱷᱟᱴᱠᱟ ᱛᱮ ᱛᱚ ᱱᱟᱭᱠᱮ ᱪᱷᱟᱴᱠᱟ ᱠᱷᱚᱱᱟᱜ ᱟᱫᱚ ᱡᱟᱦᱟᱸ ᱵᱚᱸᱜᱟ ᱵᱩᱨᱩ ᱠᱟᱹᱢᱤ ᱠᱚ ᱮᱛᱚᱦᱚᱵᱟᱠᱚ ᱟᱫᱚ ᱚᱸᱰᱮ ᱜᱮ ᱱᱟᱦᱟᱜ ᱡᱚᱛᱚ ᱵᱚᱸᱜᱟ ᱵᱩᱨᱩ ᱠᱚ ᱟᱵᱚᱨᱮᱱ ᱠᱚ ᱢᱟᱨᱟᱝ ᱵᱩᱨᱩ ᱡᱟᱦᱮᱨ ᱨᱮ ᱢᱚᱬᱮ ᱠᱚ ᱛᱩᱨᱩᱭ ᱠᱚ ᱠᱚ ᱦᱤᱡᱩᱜ ᱛᱟᱵᱚᱱᱟ ᱠᱚ ᱚᱸᱰᱮ ᱥᱚᱨ ᱢᱟᱱᱮ ᱥᱚᱨᱚᱜᱽ ᱯᱩᱨᱤ ᱠᱷᱚᱱ ᱱᱚᱣᱟ ᱢᱚᱧᱪᱚᱯᱩᱨᱤ ᱛᱮ ᱦᱮᱡ ᱠᱟᱛᱮᱫ ᱟᱠᱚ ᱟᱠᱚᱣᱟᱜ ᱟᱛᱳ ᱠᱚ ᱢᱤᱫᱴᱟᱝ ᱟᱛᱳ ᱡᱟᱦᱟᱸ ᱛᱤᱱ ᱢᱟᱨᱟᱝ ᱟᱠᱚᱣᱟᱜ ᱵᱚᱱ ᱢᱮᱱᱟᱜ ᱟᱹᱛᱩ ᱨᱮᱱᱟᱜ ᱤᱤᱴᱟᱹ ᱢᱮᱱᱟᱜᱼᱟ ᱩᱱ ᱢᱟᱨᱟᱝ ᱛᱮ ᱵᱚᱸᱜᱟ ᱠᱚᱠᱚ ᱧᱮᱞ ᱛᱟᱠᱚᱣᱟ ᱠᱚ ᱡᱟᱛᱮ ᱴᱷᱤᱠᱴᱷᱟᱠ ᱢᱮᱱᱟᱜ ᱛᱟᱠᱚᱣᱟ ᱥᱮ ᱵᱟᱝ ᱡᱩᱫᱤ ᱵᱮᱵᱟᱹᱲᱤᱡ ᱦᱳᱭ ᱠᱟᱱᱠᱷᱟᱱ ᱚᱱᱟ ᱟᱛᱳ ᱴᱷᱮᱱ ᱠᱚ ᱞᱟᱹᱭ ᱥᱚᱫᱚᱨᱟᱚ ᱠᱚ ᱨᱟᱜ ᱦᱚᱸᱢᱚ ᱠᱚᱲᱟ ᱠᱚ ᱟᱫᱚ ᱢᱤᱫᱴᱟᱝ ᱟᱵᱚ ᱢᱟᱹᱱᱢᱤ ᱫᱚ ᱠᱟᱲᱟ ᱦᱚ ᱢᱟᱹᱱᱢᱤ ᱠᱟᱱᱟ ᱵᱚᱱ ᱟᱫᱚ ᱩᱱᱠᱩ ᱴᱷᱮᱱ ᱵᱚᱱ ᱨᱟᱜ ᱦᱚᱸᱢᱚᱨᱟᱵᱚᱱ ᱡᱟ ᱛᱮ ᱚᱱᱟ ᱠᱚ ᱴᱷᱤᱠ ᱠᱟᱜ ᱢᱟᱠᱚ ᱟᱭᱢᱟ ᱞᱮᱠᱟᱱᱟ ᱫᱤᱥ ᱦᱩᱫᱤᱥ ᱵᱚᱱ ᱦᱟᱛᱟᱣ ᱜᱮᱭᱟᱵᱚᱱ ᱵᱚᱸᱜᱟ ᱵᱩᱨᱩ ᱴᱷᱮᱱ ᱠᱷᱚᱱᱟᱜ ᱜᱮ᱾ ᱟᱫᱚ ᱚᱱᱟ ᱱᱟᱦᱟᱜ ᱚᱱᱟ ᱠᱚ ᱛᱟᱯᱚᱨᱮ ᱫᱟᱲᱮ ᱠᱚ ᱡᱚᱠᱷᱚᱱ ᱠᱚ ᱟᱹᱛᱤᱧ ᱠᱚᱣᱟ ᱠᱚ ᱠᱷᱚᱲ ᱠᱚ ᱵᱮᱱᱟᱣᱟᱚ ᱟᱹᱰᱤ ᱟᱹᱰᱤ ᱟᱭᱢᱟ ᱡᱟᱭᱜᱟ ᱨᱮ ᱟᱹᱰᱤ ᱨᱚᱠ ᱠᱚᱢ ᱠᱷᱚᱲ ᱠᱚ ᱵᱮᱱᱟᱣ ᱜᱮᱭᱟ ᱠᱚ ᱪᱮᱫᱟᱜ ᱥᱮ ᱢᱤᱫ ᱡᱟ ᱚᱠᱟ ᱚᱠᱟ ᱡᱟᱭᱜᱟ ᱨᱮᱫᱚ ᱯᱮᱭᱟ ᱠᱷᱚᱲ ᱛᱮᱠᱚ ᱟᱹᱛᱤᱧᱟᱠᱚ ᱚᱠᱟ ᱚᱠᱟ ᱡᱟᱭᱜᱟ ᱨᱮᱫᱚ ᱢᱚᱬᱮ ᱜᱚᱴᱟᱝ ᱠᱷᱚᱲ ᱦᱚᱞᱤᱧ ᱧᱮᱞ ᱟᱠᱟᱫ ᱜᱮᱭᱟ᱾
ᱮᱠᱟᱞ ᱮᱠᱟᱞ ᱵᱷᱮᱜᱟᱨ ᱵᱷᱮᱜᱟᱨ ᱴᱚᱴᱷᱟᱨᱮ ᱵᱷᱮᱜᱟᱨ ᱵᱷᱮᱜᱟᱨ, ᱚᱱᱟ ᱵᱚᱸᱜᱟ ᱵᱩᱨᱩ ᱨᱮᱱᱟᱜ ᱛᱷᱚᱲᱟ ᱱᱤᱭᱚᱢ
ᱦᱮᱸ ᱱᱤᱭᱚᱢ ᱠᱟᱹᱱᱩᱱ ᱠᱚ ᱢᱮᱱᱟᱜ ᱜᱮᱭᱟ ᱟᱨᱠᱤ ᱵᱷᱮᱜᱟᱨ ᱵᱷᱮᱜᱟᱨ ᱧᱚᱜ ᱜᱮᱭᱟ ᱟᱹᱰᱤ ᱟᱹᱰᱤ ᱴᱚᱴᱷᱟ ᱨᱮᱫᱚ ᱧᱮᱞ ᱠᱟᱜ ᱜᱮᱭᱟᱞᱤᱧ ᱢᱟᱱᱮ ᱱᱚᱸᱰᱮ ᱫᱚ ᱟᱹᱞᱤᱧ ᱟᱹᱞᱤᱧᱟᱜ ᱟᱛᱳ ᱨᱮᱜᱮ ᱦᱩᱭᱩᱜ ᱜᱮᱭᱟ ᱚᱸᱰᱮ ᱫᱚ ᱦᱟᱸᱜ ᱯᱮᱭᱟ ᱢᱟᱱᱮ ᱤᱭᱟᱹ ᱜᱮᱞᱮ ᱵᱮᱱᱟᱣ ᱜᱮᱭᱟᱞᱮ ᱦᱚᱲ ᱚᱱᱟ ᱨᱮᱜᱮ ᱢᱟᱨᱟᱝ ᱵᱩᱨᱩ ᱡᱟᱦᱮᱨ ᱟᱭᱳ ᱢᱚᱬᱮ ᱠᱚ ᱛᱩᱨᱩᱭ ᱠᱚ ᱟᱨ ᱡᱩᱫᱤ ᱟᱞᱟᱫᱟ ᱛᱮ ᱡᱩᱫᱤ ᱢᱟᱱᱥᱤᱠ ᱛᱟᱦᱮᱱ ᱛᱟᱠᱚ ᱠᱷᱟᱱ ᱛᱚᱠᱷᱚᱱ ᱟᱞᱮ ᱢᱤᱫᱴᱟᱝ ᱟᱞᱟᱫᱟ ᱛᱮ ᱠᱷᱚᱲ ᱞᱮ ᱵᱮᱱᱟᱣ ᱛᱮ ᱚᱱᱟ ᱫᱚᱞᱮ ᱟᱹᱛᱤᱧ ᱦᱚᱪᱚ ᱠᱚᱣᱟᱞᱮ ᱢᱟᱹᱱᱥᱤᱠ ᱠᱚᱫᱚ
ᱦᱠᱟᱞᱮᱠᱟᱞᱮᱠᱟᱞ
ᱟᱫᱚ ᱡᱟᱦᱟᱸ ᱩᱱᱠᱩ ᱟᱵᱚᱨᱮᱱ ᱩᱱᱠᱩ ᱫᱚ ᱵᱚᱸᱜᱟ ᱵᱩᱨᱩᱜᱼᱟ ᱟᱫᱚ ᱚᱸᱰᱮ ᱫᱚ ᱠᱟᱱᱟ ᱢᱟᱹᱱᱥᱤᱠ ᱫᱚ ᱮᱢ ᱠᱟᱜ ᱨᱮᱦᱚᱸ ᱵᱚᱱ ᱩᱱᱠᱩ ᱛᱚ ᱟᱨ ᱚᱱᱟ ᱫᱚ ᱵᱟᱠᱚ ᱤᱭᱟᱹᱭᱟᱠᱚ ᱥᱮ ᱵᱟᱠᱚ ᱢᱮᱥᱟᱭᱟ ᱥᱮ
ᱮᱠᱟᱞ ᱮᱠᱟᱞ
ᱟᱫᱚ ᱚᱱᱟ ᱠᱷᱟᱹᱛᱤᱨ ᱛᱮ ᱚᱱᱟ ᱟᱞᱮ ᱫᱚ ᱜᱷᱩᱨᱟᱹᱛᱮ ᱟᱨ ᱢᱤᱫᱴᱟᱝ ᱠᱷᱚᱲ ᱞᱮ ᱮᱢᱟᱜᱼᱟᱞᱮ ᱟᱨᱚ ᱛᱟᱯᱚᱨᱮ ᱟᱨᱚ ᱥᱤᱢᱟᱹ ᱥᱟᱹᱲᱤ ᱵᱚᱸᱜᱟ ᱢᱮᱱᱟᱭ ᱛᱟᱵᱚᱱ ᱜᱮᱭᱟ ᱚᱱᱟ ᱥᱟᱶᱛᱮᱜᱮ ᱟᱫᱚ ᱚᱱᱟ ᱞᱟᱹᱜᱤᱫ ᱛᱮᱦᱚᱸ ᱟᱨᱚ ᱚᱸᱰᱮ ᱢᱤᱫᱴᱟᱝ ᱠᱷᱚᱞ ᱞᱟᱜᱟᱜ ᱜᱮᱭᱟ
ᱮᱠᱟᱞᱮᱠᱟᱞ, ᱟᱫᱚ ᱱᱚᱜᱼᱚᱭ ᱡᱮ ᱢᱟᱜ ᱢᱚᱬᱮ ᱠᱟᱛᱷᱟ ᱵᱮᱱ ᱞᱟᱹᱭ ᱠᱮᱜᱼᱟ ᱟᱫᱚ ᱱᱚᱣᱟ ᱢᱟᱜᱢᱚᱬᱮ ᱫᱚ ᱵᱷᱮᱜᱟᱨ ᱴᱷᱟᱶᱛᱮ ᱯᱩᱱᱟᱹᱭ ᱛᱷᱟᱱ ᱟᱞᱮᱫᱟ ᱢᱮᱱᱟᱜ-ᱟ ᱠᱟᱜᱼᱟ ᱥᱮ ᱚᱱᱟ ᱫᱚ ᱡᱟᱦᱮᱨ ᱜᱟᱲ ᱨᱮᱜᱤ ᱱᱚᱣᱟ ᱢᱟᱜ ᱢᱚᱬᱮ ᱫᱚ ᱠᱟᱹᱢᱤ ᱦᱚᱨᱟ ᱫᱚ ᱛᱚᱨᱟᱣᱚᱜᱼᱟ
ᱚᱱᱟ ᱫᱚ ᱭᱳᱜ ᱠᱟᱱᱟ ᱡᱟᱦᱮᱨ ᱜᱟᱲ ᱨᱮᱜᱮ ᱢᱤᱫᱴᱮᱡ ᱠᱟᱹᱢᱤ ᱦᱚᱨᱟ ᱫᱚ ᱛᱚᱨᱟᱜ ᱜᱮᱭᱟ ᱟᱫᱚ ᱩᱱᱠᱩ ᱦᱟᱸᱜ ᱚᱸᱰᱮ ᱜᱮ ᱟᱫᱚ ᱢᱮᱫᱴᱟᱝ ᱢᱟᱨᱟᱝ ᱵᱩᱨᱩ ᱢᱤᱜ ᱫᱷᱟᱨᱮ ᱟᱵᱚᱣᱟᱜ ᱢᱮᱱᱟᱜ ᱛᱟᱵᱚᱱᱟ ᱥᱟᱹᱜᱩᱱ ᱴᱷᱤᱨᱤ ᱫᱚᱲᱚᱢ ᱠᱟᱛᱮᱜ ᱡᱟᱦᱟᱸ ᱫᱚ ᱢᱟᱨᱟᱝ ᱵᱩᱨᱩ ᱴᱷᱮᱱ ᱵᱚᱱ ᱡᱟᱦᱮᱨ ᱟᱭᱳ ᱴᱷᱮᱱ ᱛᱟᱞᱟ ᱢᱟᱞᱟ ᱨᱮᱵᱚᱱ ᱫᱚᱦᱚᱭ ᱛᱮᱵᱚᱱ ᱡᱟᱦᱟᱸ ᱥᱟᱹᱜᱩᱱ ᱵᱚᱱ ᱫᱚᱲᱚᱢ ᱠᱟᱛᱮᱜ ᱡᱟᱦᱟᱸ ᱫᱚ ᱟᱫᱚ ᱚᱸᱰᱮ ᱜᱮ ᱢᱟᱨᱟᱝ ᱵᱩᱨᱩ ᱡᱟᱦᱮᱨ ᱟᱭᱳ ᱛᱟᱯᱚᱨᱮ ᱢᱚᱬᱮ ᱠᱚ ᱛᱩᱨᱩᱭ ᱠᱚ ᱩ ᱛᱟᱯᱚᱨᱮ ᱚᱸᱰᱮ ᱠᱷᱚᱱᱟᱜ ᱵᱷᱮᱜᱟᱨ ᱜᱮ ᱚᱱᱟ ᱥᱤᱢᱟᱹ ᱥᱟᱹᱲᱮ ᱫᱚ ᱠᱟᱹᱴᱤᱡ ᱟᱞᱟᱜ ᱨᱮᱜ ᱡᱚᱡᱚᱢ ᱯᱟᱦᱴᱟ ᱵᱚᱱ ᱫᱚᱦᱚᱭᱮᱭᱟ ᱵᱚᱱ
ᱟᱪᱪᱷᱟ ᱱᱚᱜᱼᱚᱭ ᱡᱮ ᱡᱟᱦᱟᱸ ᱚᱱᱮ ᱡᱟᱦᱟᱸ ᱵᱮᱱ ᱞᱟᱹᱭ ᱠᱮᱫ ᱡᱮ ᱚᱱᱟ ᱫᱟᱸᱬᱮ ᱠᱚᱠᱚ ᱞᱟᱜᱟᱜ ᱫᱚ᱾ ᱡᱟᱦᱟᱸ ᱵᱮᱱ ᱞᱟᱹᱭ ᱠᱮᱜᱼᱟ ᱩᱱᱠᱩ ᱯᱩᱲ ᱢᱮᱨᱚᱢ ᱠᱩ ᱞᱟᱜᱟᱜ ᱜᱮᱭᱟ ᱯᱩᱱ ᱠᱟᱴᱟ ᱠᱚ ᱫᱟᱬᱮ
ᱦᱩᱸ
ᱛᱚ ᱦᱚᱜᱼᱱᱚ ᱡᱮ ᱫᱟᱬᱮ ᱞᱟᱜᱟᱣ ᱠᱟᱛᱮᱫ ᱡᱟᱦᱟᱸᱭ ᱡᱮ ᱩᱱᱠᱩᱣᱟᱜ ᱩᱱᱠᱩᱣᱟᱜ ᱡᱮ ᱵᱚᱸᱜᱟ ᱵᱚᱸᱜᱟ ᱵᱩᱨᱩ ᱠᱟᱛᱮᱫ ᱡᱟᱦᱟᱸᱭ ᱩᱱᱠᱩ ᱫᱚ ᱢᱮᱨᱚᱢ ᱠᱚ ᱡᱤᱞ ᱫᱚ, ᱚᱱᱟ ᱡᱤᱞ ᱫᱚ ᱮᱠᱷᱮᱱ ᱵᱟᱵᱟ ᱛᱟᱠᱩ ᱢᱚᱛᱚ ᱜᱮᱠᱚ ᱡᱚᱢᱟ ᱥᱮ ᱜᱚᱜᱚ ᱛᱟᱠᱚ ᱵᱟᱵᱟ ᱛᱟᱠᱚ ᱡᱚᱛᱚ ᱦᱚᱲ ᱛᱮᱠᱚ ᱡᱚᱢ ᱢᱮᱥᱟᱭᱟ?
ᱟᱫᱚ ᱱᱟᱦᱟᱜ ᱢᱟᱨᱟᱝ ᱵᱩᱨᱩᱣᱟᱜ ᱡᱟᱦᱟᱸ ᱫᱟᱲᱮ ᱯᱩᱸᱲ ᱵᱮᱭᱫᱟ ᱢᱮᱨᱚᱢ ᱚᱱᱟ ᱫᱚ ᱥᱩᱫᱩ ᱡᱟᱦᱟᱸ ᱢᱟᱱᱮ ᱡᱮᱹᱞ ᱛᱮᱫ ᱫᱚ ᱢᱟᱱᱮ ᱥᱩᱫᱩ ᱵᱟᱵᱟ ᱛᱟᱠᱚ ᱜᱮᱠᱚ ᱡᱚᱢᱟ ᱠᱚ ᱢᱟᱱᱮ ᱠᱚᱲᱟ ᱦᱚᱯᱚᱱ ᱠᱚᱲᱟ ᱦᱚᱯᱚᱱ ᱯᱟᱦᱴᱟ ᱚᱱᱟ ᱫᱚ ᱟᱨ ᱡᱟᱦᱮᱨ ᱟᱭᱳ ᱟᱨ ᱢᱚᱬᱮ ᱠᱚ ᱛᱩᱨᱩᱭ ᱠᱚᱫᱚ ᱚᱱᱟ ᱫᱚ ᱠᱟᱱᱟ ᱡᱚᱢ ᱥᱟᱞᱟᱜ ᱟᱠᱚ᱾
ᱚᱱᱟ ᱫᱚ ᱥᱟᱱᱟᱢ ᱦᱚᱲ ᱛᱮᱠᱩ ᱡᱚᱢ ᱥᱟᱞᱟᱜ-ᱟ ᱢᱟᱱᱮ ᱜᱚᱜᱚ ᱛᱟᱠᱚ ᱵᱟᱵᱟ ᱛᱟᱠᱚ ᱡᱷᱚᱛᱚ ᱦᱚᱲ ᱛᱮ
ᱦᱳᱭ ᱚᱱᱟ ᱫᱚ ᱥᱟᱱᱟᱢ ᱦᱚᱲ ᱛᱮᱠᱚ ᱡᱚᱢ ᱥᱟᱞᱟᱜ ᱜᱮᱭᱟ᱾
ᱟᱪᱪᱷᱟ ᱟᱪᱷᱟ ᱟᱨᱚ ᱢᱤᱫ ᱟᱨ ᱢᱤᱫ ᱠᱟᱛᱷᱟ ᱡᱮ ᱱᱚᱜᱼᱚᱭ ᱡᱮ ᱢᱟᱜ ᱢᱚᱬᱮ ᱨᱮ ᱯᱮᱲᱟ ᱠᱚᱠᱚ ᱱᱮᱣᱛᱟ ᱵᱟᱲᱛᱤ ᱠᱚᱫᱚ ᱛᱚ ᱱᱩᱠᱩ ᱠᱚᱠᱩ ᱧᱟᱢ ᱟᱥᱮ ᱵᱟᱝ ᱚᱱᱟ ᱵᱚᱸᱜᱟ ᱡᱤᱞ ᱫᱟᱠᱟ
ᱦᱮᱸ ᱫᱚ ᱥᱟᱱᱟᱢ ᱦᱚᱲᱟᱜ ᱜᱮ ᱚᱱᱟ ᱫᱚ ᱚᱱᱟ ᱫᱚ ᱟᱵᱚ ᱵᱚᱸᱜᱟ ᱵᱩᱨᱩᱣᱟᱜ ᱡᱟᱦᱟᱸ ᱥᱟᱨᱮᱡ ᱛᱮᱫ ᱡᱟᱦᱟᱸ ᱟᱵᱚ ᱵᱚ ᱞᱟᱹᱭ ᱦᱚᱪᱚᱭᱮᱫᱟ᱾ ᱚᱱᱟ ᱠᱚᱫᱚ ᱟᱵᱚ ᱦᱚᱸᱵᱚᱱ ᱡᱚᱢ ᱦᱟᱞᱟᱝᱼᱟ᱾
ᱮᱠᱟᱞ ᱮᱠᱟᱞ ᱮᱠᱟᱞ
ᱟᱫᱚ ᱚᱱᱮ ᱡᱟᱦᱟᱸ ᱢᱟᱨᱟᱝ ᱵᱩᱨᱩᱣᱟᱜ ᱫᱟᱲᱮ ᱛᱮᱫ ᱫᱚ ᱚᱱᱟ ᱫᱚ ᱥᱩᱫᱩ ᱠᱚᱲᱟ ᱦᱚᱯᱚᱱ ᱯᱟᱦᱴᱟ ᱥᱮ ᱟᱹᱛᱩ ᱥᱩᱫᱩ ᱟᱛᱳ ᱯᱟᱦᱴᱟ ᱨᱮᱱ ᱦᱚᱲ ᱜᱮᱠᱚ ᱡᱚᱢ ᱫᱟᱲᱮᱭᱟᱜᱼᱟ ᱟᱨ ᱵᱚᱦᱚᱜ ᱫᱚ ᱱᱟᱦᱟᱜ ᱢᱟᱱᱮ ᱵᱚᱦᱚᱜ ᱠᱚᱫᱚ ᱢᱟᱨᱟᱝ ᱵᱩᱨᱩᱣᱟᱜ ᱫᱚ ᱦᱳᱭᱳᱜ ᱠᱟᱱᱟ ᱚᱱᱟ ᱫᱚ ᱟᱞᱟᱫᱟ ᱛᱮ ᱤᱥᱤᱱᱚᱜᱼᱟ ᱚᱱᱟ ᱡᱟᱦᱟᱸᱭ ᱩᱯᱟᱹᱥ ᱠᱟᱛᱮᱜ ᱠᱚ ᱛᱟᱦᱮᱱ ᱫᱚ ᱚᱱᱟ ᱵᱚᱦᱚᱜ ᱠᱚᱫᱚ ᱮᱠᱵᱟᱨᱮ ᱡᱟᱦᱟᱸ ᱢᱟᱱᱮ ᱱᱤᱨᱵᱟᱨ ᱮᱠᱵᱟᱨᱮ ᱠᱳᱱᱳ ᱢᱟᱱᱮ ᱵᱚᱸᱜᱟ ᱵᱩᱨᱩ ᱦᱩᱭ ᱥᱟᱹᱛ ᱡᱟᱦᱟᱱᱟᱜ ᱡᱚᱢ ᱠᱟᱭ ᱠᱟᱱᱟ ᱚᱱᱟ ᱠᱚᱫᱚ ᱡᱚᱢ ᱫᱚ ᱩᱪᱤᱛ ᱫᱚ ᱵᱟᱝ ᱠᱟᱱᱟ ᱟᱫᱚ ᱟᱹᱰᱤ ᱟᱹᱰᱤ ᱦᱚᱲ ᱫᱚᱠᱚ ᱪᱤᱠᱟᱹᱭ ᱠᱟᱱᱟ ᱡᱚᱢ ᱠᱟᱹ ᱚᱱᱟ ᱫᱚ ᱮᱠᱪᱩᱭᱮᱞᱤ ᱡᱚᱢ ᱩᱪᱤᱛ ᱫᱚ ᱵᱟᱝ ᱠᱟᱱ ᱛᱟᱵᱚᱱᱟ ᱟᱵᱚᱣᱟᱜ ᱫᱚ᱾
ᱦᱳᱭ ᱦᱳᱭ ᱦᱳᱭ ᱟᱨ ᱵᱷᱮᱜᱟᱨ ᱵᱷᱮᱜᱟᱨ ᱴᱚᱴᱷᱟ ᱨᱮᱞᱤᱧ ᱧᱮᱞ ᱠᱟᱜᱼᱟ ᱟᱯᱮ ᱚᱱᱛᱮ ᱫᱚ ᱪᱚᱞ ᱢᱮᱱᱟᱜ ᱟ ᱥᱮ ᱵᱟᱝᱟ ᱛᱚᱵᱮ ᱱᱚᱣᱟ ᱢᱟᱜ ᱢᱚᱬᱮ ᱨᱮ ᱡᱟᱦᱟᱸ ᱪᱤᱫ ᱞᱮᱠᱟᱱ ᱠᱚ ᱫᱟᱲᱮ ᱠᱚ ᱞᱟᱜᱟᱜᱼᱟ ᱚᱱᱟ ᱫᱟᱲᱮ ᱠᱷᱚᱱ ᱢᱩᱫᱽᱨᱮ ᱧᱮᱞ ᱠᱟᱜ-ᱟ ᱞᱤᱧ ᱡᱮ ᱚᱲᱟᱜ ᱢᱤᱫᱴᱮᱱ ᱴᱚᱞᱟ ᱨᱮ ᱡᱮᱢᱚᱱ ᱛᱤᱱᱟᱹᱜ ᱚᱲᱟᱜ ᱢᱮᱱᱟᱜ ᱟᱠᱟᱜᱼᱟ ᱚᱱᱟ ᱚᱲᱟᱜ ᱚᱲᱟᱜ ᱡᱤᱞ ᱠᱚ ᱡᱩᱲᱩᱭᱟ ᱚᱱᱟ ᱵᱚᱸᱜᱟ ᱡᱤᱞ ᱚᱱᱟ ᱚᱱᱮ ᱚᱱᱟ ᱪᱚᱞ ᱢᱮᱱᱟᱜᱼᱟ ᱟᱯᱮᱥᱮᱫ ᱟᱨ ᱡᱩᱫᱤ ᱪᱚᱞ ᱢᱮᱱᱟᱜᱼᱟ, ᱮᱱᱠᱷᱟᱱ ᱫᱚ ᱪᱤᱫ ᱞᱮᱠᱟᱱ ᱫᱟᱲᱮ ᱨᱮᱱᱟᱜ ᱡᱤᱞ ᱠᱚ ᱦᱟᱹᱴᱤᱧᱟ ᱚᱲᱟᱜ ᱚᱲᱟᱜ ᱫᱚ?
ᱚᱱᱟ ᱫᱚ ᱱᱟᱦᱟᱜ ᱱᱚᱣᱟ ᱫᱚ ᱚᱱᱟ ᱡᱮᱞ ᱫᱚ ᱦᱟᱹᱴᱤᱧᱚᱜ ᱠᱟᱱᱟ᱾ ᱚᱱᱟ ᱫᱚ ᱦᱳᱭᱳᱜ ᱠᱟᱱᱟ ᱡᱟᱦᱟᱸ ᱞᱤᱧ ᱞᱟᱹᱭ ᱟᱫ ᱵᱤᱱ ᱫᱚ ᱱᱚᱣᱟ ᱱᱚᱣᱟ ᱡᱟᱦᱮᱨ ᱟᱭᱳ ᱟᱨ ᱡᱟᱦᱮᱨ ᱟᱭᱳᱟᱜ ᱫᱟᱲᱮ ᱟᱨ ᱦᱳᱭᱳᱜ ᱠᱟᱱᱟ ᱢᱚᱬᱮ ᱠᱚ ᱛᱩᱨᱩᱭ ᱠᱚᱣᱟᱜ ᱫᱟᱲᱮ ᱚᱱᱟ ᱡᱮᱞ ᱜᱮ ᱦᱟᱹᱴᱤᱧᱚᱜᱼᱟ᱾ ᱚᱱᱟ ᱫᱚ ᱚᱸᱰᱮ ᱵᱟᱠᱚ ᱡᱚᱢ ᱥᱟᱞᱟᱜ ᱜᱮᱭᱟ᱾
ᱟᱪᱪᱷᱟ ᱟᱪᱪᱷᱟ ᱢᱟᱱᱮ ᱚᱲᱟᱜ ᱚᱱᱟ ᱫᱚ ᱚᱲᱟᱜ ᱚᱲᱟᱜ ᱛᱤᱱᱟᱹᱜ ᱚᱲᱟᱜ ᱠᱚ ᱛᱷᱟ ᱠᱮᱫ ᱜᱮ ᱟᱨ ᱞᱮᱠᱷᱟ ᱠᱟᱛᱮᱫ ᱚᱱᱟ ᱫᱚ ᱦᱩᱰᱟᱹᱭᱟᱠᱚ ᱟᱨ ᱡᱟᱦᱟᱸ ᱜᱚᱰᱮᱛ ᱟᱵᱚᱨᱮᱱ ᱡᱟᱦᱟᱸᱭ ᱜᱚᱰᱮᱛ ᱵᱟᱵᱟ ᱢᱮᱱᱟᱭ ᱫᱚ ᱟᱫᱚ ᱩᱱᱤ ᱩᱱᱤ ᱫᱟᱨᱟᱭ ᱛᱮᱜᱮ ᱚᱱᱟ ᱫᱚᱭ ᱦᱟᱴᱤᱧ ᱯᱟᱥᱱᱟᱣ ᱟᱠᱚᱣᱟ ᱚᱱᱠᱟ ᱢᱮᱱᱟᱜ ᱟᱠᱟᱫ
ᱦᱳᱭ ᱠᱤᱱᱛᱩ ᱟᱞᱮ ᱥᱮᱫ ᱫᱚ ᱚᱱᱟ ᱛᱮᱫ ᱪᱟᱹᱞ ᱵᱟᱹᱱᱩᱜ ᱟᱠᱟᱫᱟᱼᱟ᱾ ᱚᱱᱟ ᱫᱚ ᱵᱟᱲᱟᱭ ᱟᱹᱰᱤ ᱡᱟᱭᱜᱟ ᱨᱮ ᱟᱹᱞᱤᱧ ᱦᱚᱸᱞᱤᱧ ᱧᱮᱞ ᱟᱠᱟᱫ ᱜᱮᱭᱟ ᱚᱱᱠᱟ ᱟᱠᱚ᱾ ᱚᱱᱟ ᱠᱚᱜᱮ ᱯᱮᱲᱟ ᱯᱟᱹᱲᱦᱟᱹ ᱠᱚ ᱡᱚᱛᱚ ᱠᱟᱹᱴᱤᱡ ᱢᱤᱫ ᱠᱳᱴᱤ ᱵᱟᱨ ᱠᱩᱴᱤ ᱠᱟᱛᱮ ᱠᱚ ᱮᱢᱟ ᱠᱚᱜᱮᱭᱟ ᱠᱚ᱾
ᱮᱠᱟᱞ ᱟᱨ ᱡᱮᱢᱚᱱ ᱟᱹᱞᱤᱧ ᱞᱤᱧ ᱧᱮᱞ ᱟᱠᱟᱫᱼᱟ ᱟᱨᱚ ᱢᱟᱱᱮ ᱵᱷᱮᱜᱟᱨ ᱵᱷᱮᱜᱟᱨ ᱴᱚᱴᱷᱟ ᱠᱚᱨᱮ ᱦᱚᱸ ᱟᱞᱮ ᱴᱷᱮᱡ ᱫᱚ ᱵᱟᱝ ᱦᱩᱭᱩᱜ ᱜᱮ ᱨᱮᱦᱚᱸ ᱛᱚᱵᱮ ᱡᱟᱦᱟᱸᱭ ᱦᱚᱨᱛᱮᱱ ᱦᱚᱲ ᱡᱟᱦᱟᱸᱭ ᱪᱟᱞᱟᱜ ᱠᱟᱱᱟ ᱥᱮ
ᱦᱩᱸ
ᱠᱟᱛᱮ ᱦᱚᱨᱛᱮᱱ ᱦᱚᱲ ᱡᱩᱫᱤ ᱯᱟᱨᱚᱢᱚᱜ ᱠᱟᱱᱟ ᱛᱚ ᱩᱱᱤ ᱦᱚᱦᱚ ᱛᱤᱸᱜᱩ ᱠᱟᱛᱮ ᱩᱱᱤ ᱦᱚᱸ ᱚᱱᱟ ᱵᱚᱸᱜᱟ ᱡᱤᱞ ᱫᱟᱠᱟ ᱠᱟ ᱠᱚ ᱮᱢᱟᱭᱟ ᱛᱚ ᱚᱱᱟ ᱫᱚ ᱚᱠᱟ ᱞᱮᱠᱟᱱ ᱫᱟᱲᱮ ᱫᱚ ᱚᱱᱟ ᱫᱚ ᱦᱚᱨᱛᱮᱱ ᱦᱚᱲ ᱠᱚ ᱧᱟᱢᱟ?
ᱟᱫᱚ ᱚᱱᱟ ᱱᱟᱦᱟᱜ ᱫᱚ ᱟᱹᱞᱤᱧ ᱫᱚ ᱵᱟᱹᱞᱤᱧ ᱧᱮᱞ ᱠᱟᱜᱼᱟ ᱥᱮ ᱟᱫᱚ ᱚᱱᱟ ᱫᱚ ᱵᱟᱹᱞᱤᱧ ᱞᱟᱹᱭ ᱫᱟᱲᱮᱭᱟᱜ ᱠᱟᱱᱟ ᱚᱱᱟ ᱚᱱᱟ ᱫᱚ ᱟᱹᱞᱤᱧ ᱥᱮᱫ ᱫᱚ ᱵᱟᱝ ᱪᱟᱹᱞᱩ ᱜᱮᱭᱟ ᱚᱱᱠᱟ ᱫᱚ ᱟᱫᱚ ᱢᱮᱱᱠᱷᱟᱱ ᱯᱮᱲᱟ ᱡᱟᱦᱟᱸ ᱱᱮᱶᱛᱟ ᱦᱚᱲ ᱱᱮᱣᱛᱟ ᱱᱮᱛᱟ ᱦᱚᱲ ᱫᱚ ᱡᱷᱚᱛᱚ ᱥᱟᱱᱟᱢ ᱠᱚᱜᱮ ᱠᱚ ᱡᱚᱢ ᱫᱟᱲᱮᱭᱟᱜᱼᱟ ᱠᱚ ᱮᱵᱟᱨᱮ ᱚᱱᱟ ᱥᱟᱶᱛᱮ ᱡᱩᱫᱤ ᱦᱚᱲᱛᱮᱱ ᱦᱚᱲ ᱢᱟᱱᱮ ᱡᱟᱦᱟᱸᱭ ᱪᱷᱟᱹ ᱢᱟᱱᱮ ᱟᱨᱚ ᱟᱭᱢᱟ ᱨᱚᱠᱚᱢ ᱦᱚᱲ ᱢᱮᱱᱟᱜ ᱠᱚᱣᱟ ᱩᱱᱠᱩ ᱫᱚ ᱡᱚᱢ ᱫᱚ ᱩᱪᱤᱛ ᱫᱚ ᱵᱟᱝ ᱠᱟᱱᱟ ᱡᱮᱦᱛᱩ ᱛᱚ ᱩᱱᱠᱩ ᱫᱚ ᱢᱟᱱᱮ ᱚᱱᱟ ᱫᱚ ᱵᱚᱸᱜᱟ ᱨᱮᱱᱟᱜ ᱤᱭᱟᱹ ᱠᱟᱱ ᱜᱮᱭᱟ ᱥᱮ ᱢᱤᱫᱴᱟᱝ ᱱᱤᱨᱟᱢᱤᱥ ᱵᱟᱨ ᱢᱤᱫᱴᱟᱝ ᱥᱮ ᱯᱮᱲᱟ ᱦᱚᱲ ᱦᱚᱸ ᱩᱱᱠᱩ ᱦᱚᱸ ᱟᱵᱚᱨᱮᱱ ᱠᱚ ᱦᱤᱡᱩᱜ ᱠᱟᱱ ᱜᱮᱭᱟ ᱠᱚ ᱩᱱᱠᱩ ᱦᱚᱸ ᱟᱵᱚ ᱫᱚ ᱩᱱ ᱦᱤᱞ ᱱᱟᱥᱮ ᱚᱱᱟ ᱞᱟᱦᱟ ᱦᱤᱞᱳᱜ ᱠᱷᱚᱱᱟᱜ ᱢᱤᱫ ᱚᱱᱟ ᱡᱮᱦᱤᱞᱳᱜ ᱠᱚ ᱦᱤᱡᱩᱜ ᱠᱟᱱᱟ ᱠᱚ ᱩᱱ ᱦᱤᱞᱳᱜ ᱫᱚ ᱱᱤᱨᱟᱢᱤᱥ ᱜᱮᱵᱚᱱ ᱡᱚᱢ ᱦᱚᱪᱚᱭᱮᱫ ᱠᱚᱣᱟ ᱚᱲᱟᱜ ᱨᱮᱫᱚ ᱟᱫᱚ ᱚᱱᱟ ᱠᱷᱟᱹᱛᱤᱨ ᱛᱮ ᱟᱹᱞᱤᱧᱟᱜ ᱞᱟᱹᱭ ᱛᱮᱫᱚ ᱚᱱᱟ ᱫᱚ ᱡᱚᱢ ᱩᱪᱤᱛ ᱫᱚ ᱵᱟᱝ ᱠᱟᱱᱟ ᱟᱨᱠᱤ ᱥᱮ ᱤᱭᱟᱹ ᱫᱚ ᱟᱵᱚ ᱫᱚ ᱵᱚᱸᱜᱟ ᱵᱩᱨᱩ ᱠᱟᱛᱮᱜ ᱚᱱᱟ ᱫᱚ ᱤᱭᱟᱹ ᱠᱟᱱᱟ ᱵᱚᱱ ᱢᱟᱱᱮ ᱦᱚᱨᱛᱮᱱ ᱦᱚᱲ ᱠᱚ ᱢᱟᱱᱮ ᱦᱚᱲ ᱛᱮ ᱦᱚᱲ ᱠᱚᱫᱚ ᱡᱟᱦᱟᱸ ᱯᱮᱲᱟ ᱦᱚᱲ ᱠᱚᱫᱚ ᱚᱱᱟ ᱫᱚ ᱥᱟᱱᱟᱢ ᱠᱚᱜᱮ ᱚᱱᱟ ᱫᱚ ᱡᱚᱢ ᱫᱟᱲᱮᱭᱟᱜ ᱠᱟᱱᱟ
ᱦᱳᱭ ᱦᱳᱭ ᱡᱮᱢᱚᱱ ᱡᱟᱦᱟᱸ ᱱᱮᱶᱛᱟ ᱯᱮᱲᱟ ᱠᱚ ᱦᱮᱱᱟᱜ ᱠᱚᱛᱟ ᱵᱚᱱᱟ ᱩᱱᱠᱩ ᱫᱚ ᱟᱵᱚ ᱫᱚ ᱡᱚᱡᱚᱢ ᱞᱟᱹᱜᱤᱫ ᱜᱮᱛᱵᱚᱱ ᱱᱮᱣᱛᱟ
ᱮ ᱱᱮᱛᱟ ᱱᱮᱣᱛᱟ ᱠᱟᱜ ᱠᱚᱣᱟᱵᱚᱱ ᱥᱮ ᱟᱵᱚ ᱵᱚᱱ ᱱᱚᱣᱟ ᱛᱟᱹᱠᱤᱥ ᱥᱚᱵᱟᱜᱼᱟ ᱚᱱᱟ ᱡᱟᱭᱜᱟ ᱨᱮ ᱩᱱᱠᱩ ᱟᱵᱚ ᱱᱮᱛᱟ ᱚ ᱡᱚᱢ ᱥᱟᱞᱮᱫ ᱥᱟᱸᱜᱮᱭᱟᱠᱚ
ᱮᱠᱟᱞ ᱮᱠᱟᱞ ᱟᱪᱪᱷᱟ ᱱᱚᱜᱼᱚᱭ ᱡᱚᱢ ᱵᱟᱲᱟ ᱠᱟᱛᱮᱫ ᱱᱚᱜᱼᱚᱭ ᱡᱚᱢ ᱵᱟᱲᱟ ᱠᱟᱛᱮᱫ ᱟᱵᱚᱣᱟᱜ ᱞᱟᱠᱪᱟᱨ ᱥᱮᱨᱮᱧ ᱮᱱᱮᱡ ᱥᱮᱨᱮᱧ ᱠᱚ ᱱᱚᱝᱠᱟᱱᱟᱜ ᱦᱩᱭ ᱵᱟᱲᱟᱜ ᱜᱮᱭᱟ?
ᱦᱮᱸ ᱟᱹᱰᱤ ᱢᱚᱸᱡᱽ ᱟᱹᱰᱤ ᱢᱟᱱᱮ ᱵᱚᱸᱜᱟ ᱵᱩᱨᱩ ᱫᱚ ᱛᱚᱠᱷᱚᱱ ᱫᱚ ᱮᱱᱮᱡ ᱥᱮᱨᱮᱧ ᱨᱟᱹᱥᱠᱟᱹᱭᱟᱵᱚᱱ ᱛᱚᱠᱷᱚᱱ ᱥᱟᱱᱟᱢ ᱟᱫᱚ ᱥᱮᱛᱟᱜ ᱵᱮᱲᱟ ᱛᱚ ᱟᱨ ᱚᱱᱠᱟ ᱚᱭ ᱥᱟᱹᱨᱫᱤ ᱥᱤᱛᱩᱝ ᱥᱮᱛᱟᱜ ᱥᱤᱛᱩᱝ ᱫᱚ ᱟᱫᱚ ᱦᱩᱭᱩᱜ ᱠᱟᱱᱟ ᱥᱮ ᱩᱝᱚᱜ ᱠᱟᱱᱟ ᱟᱫᱚ ᱛᱚᱠᱷᱚᱱ ᱛᱚ ᱮᱱᱮᱡ ᱵᱟᱲᱟ ᱛᱚᱠᱷᱚᱱ ᱫᱟᱲᱮ ᱠᱚ ᱟᱹᱛᱤᱧ ᱠᱟᱛᱮ ᱫᱟᱨ ᱡᱚᱢ ᱨᱮᱱᱟᱜ ᱠᱩᱨᱩ ᱢᱩᱴᱩ ᱦᱩᱭᱩᱜ ᱜᱮᱭᱟ ᱟᱫᱚ ᱚᱱᱟ ᱠᱷᱟᱹᱛᱤᱨ ᱛᱮ ᱟᱫᱚ ᱟᱫᱚ ᱥᱤᱧ ᱵᱮᱲᱟ ᱫᱚ ᱩᱱᱟᱹᱜ ᱫᱚ ᱵᱟᱠᱚ ᱨᱟᱹᱥᱠᱟᱹ ᱧᱚᱜ ᱟᱠᱚ ᱟᱫᱚ ᱡᱟᱦᱟᱸᱭ ᱠᱚ ᱵᱚᱸᱜᱟ ᱵᱩᱨᱩ ᱛᱤᱱᱟᱹᱜ ᱴᱟ ᱠᱚ ᱨᱟᱹᱥᱠᱟᱹ ᱨᱟᱹᱥᱠᱟᱹ ᱠᱮᱫᱟ ᱠᱚ ᱥᱟᱶᱛᱮ ᱡᱟᱦᱟᱸ ᱠᱚ ᱨᱟᱹᱥᱠᱟᱹ ᱠᱮᱫᱟ ᱠᱚ ᱟᱫᱚ ᱵᱟᱝᱟ ᱟᱫᱚ ᱟᱹᱭᱩᱵ ᱢᱟ ᱡᱟᱦᱟᱸ ᱫᱚ ᱧᱩᱦᱩᱢ ᱡᱚᱠᱷᱚᱱ ᱧᱩᱦᱩᱢ ᱚᱠᱛᱚ ᱛᱚ ᱫᱚ ᱛᱚᱠᱷᱚᱱ ᱠᱷᱚᱱᱟᱜ ᱫᱚ ᱥᱩᱢ ᱡᱚᱢ ᱵᱟᱲᱟ ᱟᱫᱚ ᱡᱷᱚᱛᱚ ᱫᱚ ᱮᱱᱮᱡ ᱢᱟᱱᱮ ᱮᱱᱮᱡ ᱞᱟᱹᱜᱤᱫ ᱛᱮ ᱥᱟᱹᱛ ᱥᱟᱯᱲᱟᱣ ᱠᱟᱛᱮ ᱞᱩᱜᱽᱲᱤ ᱠᱚ ᱦᱚᱨᱚᱜ ᱠᱟᱛᱮᱭ ᱦᱤᱡᱩᱜᱼᱟ ᱠᱚ ᱟᱨ ᱢᱤᱫᱴᱟᱱ ᱜᱨᱩᱯ ᱫᱚ ᱟᱨ ᱢᱤᱫᱴᱟᱝ ᱵᱷᱟᱜᱮ ᱠᱟᱛᱷᱟ ᱠᱟᱱᱟ ᱡᱟᱦᱟᱸ ᱫᱚ ᱥᱮᱛᱟᱜ ᱵᱮᱲᱟ ᱨᱮᱱᱟᱜ ᱞᱩᱜᱽᱲᱤ ᱫᱚ ᱦᱩᱭᱩᱜ ᱠᱟᱱᱟ ᱯᱩᱸᱬ ᱜᱮᱸᱫᱟᱜ ᱯᱩᱬ ᱟᱨᱟᱜ ᱡᱟᱦᱟᱸ ᱫᱚ ᱯᱟᱹᱲ ᱟᱨᱟᱜ ᱯᱟᱹᱲ ᱟᱨ ᱠᱚᱲᱟ ᱦᱚᱯᱚᱱ ᱦᱚᱸ ᱯᱩᱬ ᱢᱟᱱᱮ ᱫᱷᱩᱛᱤ
ᱮᱠᱟᱞ ᱮᱠᱟᱞ
ᱟᱨ ᱟᱹᱭᱩᱵ ᱵᱮᱲᱟ ᱫᱚ ᱱᱟᱦᱜ ᱟᱫᱚ ᱱᱟᱱᱟ ᱦᱩᱱᱟᱹᱨ ᱱᱮᱛᱟᱨ ᱫᱚ ᱰᱤᱡᱟᱭᱤᱱ ᱩᱰᱩᱠ ᱠᱟᱱ ᱜᱮᱭᱟ ᱯᱟᱧᱪᱤ ᱜᱮᱫᱟᱜ ᱠᱚ ᱢᱟᱹᱭ ᱛᱟᱠᱚᱫᱚ ᱱᱟᱦᱟᱜ ᱠᱚ ᱦᱚᱨᱚᱜ ᱵᱟᱲᱟᱭ ᱜᱮᱭᱟ ᱠᱚ ᱟᱨ ᱢᱟᱱᱮ ᱟᱵᱚᱨᱮᱱ ᱟᱭᱳ ᱛᱟᱠᱚᱫᱚ ᱥᱟᱥᱟᱝᱟᱜ ᱠᱚᱠᱚ ᱦᱚᱨᱚᱜ ᱜᱮᱭᱟ ᱠᱚ
ᱮᱠᱟᱞ ᱮᱠᱟᱞ ᱦᱳᱭ ᱱᱚᱛᱮ ᱦᱚᱸ ᱦᱩᱭ ᱵᱟᱲᱟᱜ ᱜᱮᱭᱟ ᱡᱮᱢᱚᱱ ᱵᱚᱸᱜᱟ ᱵᱩᱨᱩ ᱡᱚᱢ ᱵᱟᱲᱟ ᱠᱟᱛᱮᱫ ᱟᱨ ᱱᱚᱜᱼᱚᱭ ᱡᱮ ᱮᱱᱮᱡ ᱥᱮᱨᱮᱧ ᱟᱵᱚᱣᱟᱜ ᱟᱭᱢᱟ ᱟᱹᱰᱤ ᱟᱹᱰᱤ ᱨᱚᱠᱚᱢ ᱮᱱᱮᱡ ᱥᱮᱨᱮᱧ ᱢᱮᱱᱟᱜ ᱟᱠᱟᱫᱟᱼᱟ ᱛ ᱛᱚ ᱱᱚᱣᱟ ᱠᱚ ᱟᱫᱚ ᱡᱷᱚᱛᱚ ᱦᱚᱲᱛᱮ ᱱᱮᱣᱛᱟ ᱯᱮᱲᱟᱛᱮ ᱟᱛᱳ ᱠᱚᱨᱮᱱ ᱟᱫᱚ ᱡᱚᱛᱚ ᱡᱚᱛᱚ ᱦᱚᱲᱛᱮ ᱚᱱᱟ ᱨᱮᱠᱚ ᱮᱱᱮᱡ ᱢᱮᱥᱟ ᱜᱮᱭᱟ
ᱦᱳᱭ
ᱫᱚ ᱢᱮᱱᱟᱜ ᱟᱠᱟᱫ ᱜᱮᱭᱟ
ᱦᱮᱸ ᱟᱭᱢᱟ ᱟᱭᱢᱟ ᱡᱟᱭᱜᱟ ᱨᱮ ᱟᱵᱚᱨᱮᱱ ᱵᱚᱸᱜᱟ ᱵᱩᱨᱩ ᱦᱚᱸ ᱢᱮᱱᱟᱜ-ᱟ ᱟᱫᱚ ᱟᱭᱢᱟ ᱞᱮᱠᱟᱱᱟᱜ ᱵᱚᱸᱜᱟ ᱵᱩᱨᱩ ᱟᱫᱚ ᱦᱚᱭᱛᱚ ᱧᱮᱞᱟᱵᱤᱱ ᱱᱮᱣᱛᱟ ᱯᱮᱲᱟ ᱠᱚᱦᱚᱸ ᱟᱹᱰᱤ ᱡᱟᱭᱜᱟ ᱨᱮᱫᱚ ᱟᱫᱚ ᱟᱹᱰᱤ ᱡᱟᱭᱜᱟ ᱨᱮ ᱥᱟᱫᱚᱢ ᱪᱟᱛᱚᱢ ᱫᱚ ᱡᱷᱚᱛᱚ ᱟᱹᱰᱤ ᱨᱮ ᱫᱚ ᱟᱛᱳ ᱨᱮᱱ ᱫᱚ ᱢᱟᱱᱮ ᱟᱞᱤᱧ ᱡᱩᱫᱤ ᱟᱹᱞᱤᱧ ᱡᱩᱫᱤ ᱞᱤᱧ ᱪᱟᱞᱟᱜ-ᱟ ᱱᱟᱦᱟᱜ ᱱᱚᱣᱟ ᱟᱛᱳ ᱨᱮᱱ ᱚᱱᱟᱛᱮ ᱟᱹᱞᱤᱧ ᱥᱟᱶ